ᱦᱮᱸ, ᱟᱫᱚ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ, ᱟᱹᱵᱤᱱ ᱪᱮᱜᱠᱟ ᱢᱮᱱᱟᱜ ᱵᱤᱱᱟ ᱞᱟᱹᱭ ᱵᱤᱱ?
ᱦᱮᱸ ᱟᱹᱞᱤᱧ ᱦᱚᱸ ᱱᱟᱯᱟᱭ ᱵᱟᱲᱟ ᱜᱮ᱾, ᱠᱟᱹᱴᱤᱡ ᱮ ᱞᱟᱸᱜᱟ ᱵᱟᱲᱟ ᱫᱚ ᱦᱩᱭᱩᱜ ᱠᱟᱱᱟ‌ ᱪᱟᱥ ᱠᱟᱹᱢᱤ ᱛᱚ ᱚᱱᱟ ᱠᱟᱹᱴᱤᱡ ᱡᱤᱨᱟᱹᱣ ᱵᱟᱲᱟ ᱠᱟᱱᱟ ᱦᱟᱸᱜ᱾
ᱚᱻᱟᱹᱞᱤᱧ ᱦᱚᱸ ᱦᱚᱸᱜᱼᱚᱭ ᱦᱳᱭ ᱠᱷᱮᱛ ᱥᱮᱫ ᱞᱤᱧ ᱪᱟᱞᱟᱣ ᱞᱮᱱᱛᱮ ᱨᱩᱣᱟᱹᱲ ᱦᱮᱡ ᱠᱟᱛᱮᱫ ᱟᱹᱞᱤᱧ ᱦᱚᱸᱞᱤᱧ ᱡᱤᱨᱟᱹᱣ ᱟᱠᱟᱱᱟ᱾
ᱟᱪᱪᱷᱟ ᱟᱪᱪᱷᱟ᱾
ᱢᱟᱱᱮ ᱚᱱᱮ ᱢᱤᱫᱴᱤᱡ ᱜᱟᱹᱲᱤ ᱢᱮᱱᱟᱜ ᱛᱟᱞᱮᱭᱟ ᱜᱟᱹᱲᱤ ᱴᱷᱮᱡ ᱞᱤᱧ ᱫᱩᱲᱩᱵ ᱟᱠᱟᱱ ᱛᱮᱞᱤᱧ ᱨᱚᱯᱚᱲ ᱠᱟᱱᱟ᱾
ᱟᱪᱪᱷᱟ ᱟᱪᱪᱷᱟ, ᱟ ᱪᱮᱫ ᱜᱟᱹᱲᱤ ᱫᱚ ᱢᱮᱱᱟᱜ ᱛᱟᱯᱮᱭᱟ?
ᱜᱟᱹᱲᱤ ᱫᱚ ᱢᱮᱱᱟᱜ ᱛᱟᱞᱮᱭᱟ ᱢᱤᱫᱴᱤᱡ ᱤᱧᱡᱤᱱ ᱴᱚᱞᱤ ᱢᱮᱱᱟᱜ ᱛᱟᱞᱮᱭᱟ᱾
ᱟᱪᱪᱷᱟ ᱟᱪᱪᱷᱟ, ᱟᱪᱪᱷᱟ ᱜᱚᱝᱠᱮ ᱪᱟᱥ ᱢᱟᱥᱜᱮ ᱟᱸᱜᱳ ᱠᱟᱱᱟ ᱦᱟᱸᱜ ᱟᱫᱚ ᱠᱤᱪᱷᱩ ᱠᱩᱠᱞᱤ ᱫᱚ ᱛᱟᱦᱮᱸ ᱠᱟᱱ ᱛᱤᱧᱟ ᱦᱟᱸᱜ᱾ ᱟᱫᱚ ᱠᱩᱠᱞᱤ ᱵᱤᱱ, ᱠᱩᱠᱞᱤ ᱞᱤᱧ ᱢᱮᱵᱤᱱ ᱠᱟᱱᱟ ᱦᱟᱸᱜ ᱦᱮᱸ᱾
ᱦᱮᱸ,
ᱦᱮᱸ᱾
ᱟᱪᱪᱷᱟ ᱪᱟᱥᱵᱟᱥ ᱦᱟᱸᱜ ᱡᱩᱫᱤ ᱢᱟᱱᱮ ᱮᱛᱚᱦᱚᱵ ᱠᱷᱚᱱᱟᱜ ᱠᱟᱛᱷᱟᱧ ᱞᱟᱹᱭᱮᱜ-ᱟ ᱦᱟᱸᱜ᱾
ᱦᱩᱸ᱾
ᱟ ᱵᱟᱹᱧ ᱵᱟᱲᱟᱭᱟ ᱟᱯᱮ ᱚᱱᱛᱮ ᱚᱠᱟ ᱞᱮᱠᱟ ᱯᱮ ᱪᱟᱥ ᱜᱮᱭᱟ, ᱟᱞᱮ ᱱᱚᱛᱮ ᱫᱚ ᱦᱟᱸᱜ ᱵᱟᱨ ᱥᱤ--ᱮᱸ ᱢᱤᱫ ᱥᱤᱡᱤᱱ ᱜᱮᱞᱮ ᱪᱟᱥ ᱵᱟᱲᱟᱭ ᱜᱮᱭᱟ ᱦᱮᱸᱥᱮ, ᱮᱻ ᱥᱮᱨᱢᱟ ᱡᱟᱹᱲᱤ ᱫᱟᱜ ᱛᱮᱜᱮ᱾ ᱟᱫᱚ ᱟᱯᱮ ᱚᱱᱛᱮ ᱫᱚ ᱪᱟᱥ ᱫᱚ ᱦᱟᱸᱜ ᱮᱸ ᱪᱮᱫ ᱛᱤᱱᱟᱹᱜ, ᱪᱮᱫ ᱞᱮᱠᱟ ᱛᱮ ᱦᱩᱭᱩᱜᱼᱟ? ᱥᱮᱨᱢᱟ ᱡᱟᱹᱲᱤ ᱫᱟᱜ ᱛᱮᱜᱮ ᱢᱤᱫ ᱥᱮᱨᱢᱟ ᱥᱮ ᱥᱤᱡᱤᱱ ᱵᱟᱨᱭᱟ ᱢᱮᱱᱟᱜᱼᱟ?
ᱵᱟᱝ-ᱟ ᱟᱞᱮ ᱚᱱᱛᱮ ᱫᱚ ᱠᱟᱴᱤᱡ ᱪᱟᱥ ᱫᱚ ᱦᱟᱸᱜ, ᱥᱤᱡᱤᱱ ᱵᱟᱨᱭᱟ ᱨᱮᱜᱮᱞᱮ ᱪᱟᱹᱥᱤᱭᱟᱜ ᱢᱤᱱᱤ ᱫᱟᱜ ᱢᱮᱱᱟᱜᱼᱟ᱾ ᱛᱟᱨᱯᱚᱨᱮ ᱥᱮᱨᱢᱟ ᱡᱟᱹᱲᱤ ᱫᱟᱜ ᱛᱮᱦᱚᱸᱞᱮ ᱪᱟᱥᱟ᱾
ᱟᱪᱪᱷᱟ ᱪᱟᱥ ᱢᱟᱯᱮ ᱪᱟᱥ ᱜᱮᱭᱟ ᱟᱫᱚ ᱮᱢᱢ ᱢᱟ ᱥᱮᱻ ᱟᱢᱢ ᱮᱥᱴᱮᱯ ᱵᱟᱭ ᱥᱴᱮᱯ ᱤᱧ ᱠᱟᱹᱴᱤᱡ ᱢᱤᱱᱟᱧ ᱢᱮ ᱪᱮᱫ ᱞᱮᱠᱟ ᱯᱮ ᱪᱟᱥ ᱵᱟᱲᱟᱭ ᱜᱮᱭᱟ, ᱢᱟᱱᱮ ᱛᱤᱥ ᱠᱷᱚᱱ ᱦᱩᱲᱩ ᱯᱮ ᱮᱨ ᱯᱮ ᱟᱨᱟᱢᱵᱚᱭᱟ, ᱛᱟᱯᱚᱨᱮ ᱛᱤᱥ ᱥᱤ ᱯᱮ ᱟᱨᱟᱢᱵᱚᱭᱟ? ᱮᱸ ᱥᱤ ᱯᱚᱨᱮ ᱪᱮᱫ ᱯᱮ ᱪᱤᱠᱟᱹ ᱠᱮᱭᱟ ᱦᱟᱥᱟ ᱠᱚ? ᱦᱮᱸ ᱠᱟᱹᱴᱤᱡ ᱮᱛᱚᱦᱚᱵ ᱠᱷᱚᱱ ᱞᱟᱹᱭ ᱟᱹᱞᱤᱧ ᱵᱤᱱ ᱥᱮ ᱠᱟᱹᱴᱤᱡᱤᱧ ᱵᱟᱲᱟᱭ ᱧᱚᱝᱟᱜ ᱞᱮᱜᱮ᱾
ᱮᱦᱚᱵ ᱠᱷᱚᱱ ᱫᱚ ᱦᱩᱭᱩᱜ ᱠᱟᱱ ᱛᱟᱞᱮᱭᱟ ᱟᱥᱟᱲ ᱵᱚᱸᱜᱟ ᱡᱮ ᱡᱟ ᱯᱩᱭᱞᱩ ᱛᱟᱹᱨᱤᱠᱷ
ᱦᱩᱸ
ᱯᱩᱭᱞᱩ ᱛᱟᱹᱨᱤᱠᱷ ᱠᱷᱚᱱᱟᱜ ᱫᱚ ᱦᱟᱸᱜ ᱢᱟᱱᱮ ᱮᱠ ᱛᱟᱹᱨᱤᱠᱷ ᱠᱷᱚᱡ ᱫᱚ ᱦᱟᱸᱜ ᱞᱮ ᱥᱤ ᱠᱚᱞᱮ ᱟᱨᱟᱢᱵᱚᱭᱟ ᱛᱚᱠᱷᱚᱱ ᱫᱚ ᱢᱟᱱᱮ ᱥᱮᱨᱢᱟ ᱡᱟᱹᱲᱤ ᱢᱟ ᱟᱥᱟᱲ ᱵᱚᱸᱜᱟ ᱠᱷᱚᱱᱟᱜ ᱮᱠ ᱛᱟᱹᱨᱤᱠᱷ ᱠᱷᱚᱱᱟᱜ ᱜᱮ ᱦᱟᱸᱜ ᱥᱮᱨᱢᱟ ᱡᱟᱹᱲᱤᱭᱟᱵᱚᱱᱟᱭ
ᱦᱮᱸ ᱦᱮᱸ
ᱩᱱ ᱥᱚᱢᱚᱭ ᱠᱷᱚᱡ ᱜᱮ ᱟᱞᱮᱫᱚ ᱥᱤ ᱠᱚᱞᱮ ᱟᱨᱟᱢᱵᱚᱭ ᱛᱟᱞᱮᱭᱟ
ᱦᱩᱸ
ᱥᱤ ᱠᱮᱜ-ᱟ ᱞᱮ ᱵᱟᱹᱫᱽ ᱢᱟᱱᱮ ᱦᱟᱥᱟ ᱠᱚᱞᱮ ᱢᱟᱱᱮ ᱯᱚᱪᱟᱱᱤ ᱨᱮᱞᱮ ᱮᱢ ᱠᱮᱜᱼᱟ, ᱢᱟᱱᱮ ᱥᱮᱭᱟ ᱠᱷᱟᱹᱛᱤᱨ ᱢᱟᱱᱮ ᱡᱟ ᱡᱟ ᱜᱷᱟᱥ ᱯᱟᱞᱟ ᱡᱮ ᱢᱮᱱᱟᱜᱼᱟ ᱵᱟᱹᱫᱽ ᱨᱮᱢᱟ ᱠᱷᱮᱛ ᱠᱚᱨᱮ ᱢᱟ ᱦᱟᱸᱜ
ᱟᱪᱪᱷᱟ
ᱚᱱᱟ ᱠᱚ ᱥᱮᱭᱟ ᱵᱟᱲᱟᱭᱮᱱᱟ ᱛᱟᱨᱯᱚᱨᱮ ᱪᱷᱚ ᱥᱟᱛ ᱫᱤᱱ ᱞᱮ ᱫᱚᱦᱚ ᱠᱮᱫ ᱛᱮ ᱟᱫᱚ ᱦᱳᱲᱳ ᱞᱮ ᱡᱚᱵᱮ ᱠᱮᱫᱼᱟ
ᱟᱪᱪᱷᱟ
ᱦᱳᱲᱳ ᱡᱚᱵᱮᱭᱟᱛᱮ ᱫᱟᱜ ᱨᱮ ᱛᱟᱦᱮᱭ ᱱᱟ ᱛᱤᱥᱚᱜ ᱦᱩᱲᱩᱮ ᱞᱮ ᱡᱚᱵᱮᱭᱟ ᱩᱱ ᱦᱤᱞᱳᱜ ᱫᱚ ᱚ ᱪᱟᱞᱟᱜ ᱟᱞᱮ ᱤᱭᱟᱹ ᱠᱷᱮᱛ ᱟᱨᱚ ᱰᱚᱵᱚᱞ ᱪᱟᱥ ᱠᱷᱟᱛᱤᱨ
ᱟᱪᱪᱷᱟ ᱰᱚᱵᱚᱞ ᱪᱟᱥ ᱵᱚᱞᱛᱮ ᱦᱟᱜ ᱵᱟᱨ ᱫᱷᱟᱣ ᱛᱮ ᱥᱤᱭᱩᱜ ᱦᱩᱭᱩᱜᱼᱟ᱾
ᱦᱳᱭ ᱦᱳᱭ ᱦᱳᱭ ᱵᱟᱨ ᱫᱷᱟᱭ ᱛᱮᱞᱮ ᱥᱤᱭᱟ ᱵᱟᱨ ᱫᱷᱟᱭ ᱛᱮᱞᱮ ᱥᱤ ᱠᱮᱜ ᱠᱷᱟᱱ ᱟᱫᱚᱼᱼ ᱢᱟᱱᱮ ᱞᱚᱥᱚᱫ ᱫᱟᱜ ᱵᱷᱟᱹᱜᱤᱭᱭᱮᱱᱟ ᱟᱫᱚ ᱵᱟᱹᱫᱽ ᱠᱚᱞᱮ ᱥᱚᱢᱟᱱ ᱵᱟᱲᱟᱭ ᱛᱟᱞᱮᱭᱟ᱾
ᱟᱪᱪᱷᱟ ᱟᱪᱪᱷᱟ᱾
ᱚᱱᱮ ᱡᱮ ᱥᱚᱢᱟᱱ ᱵᱟᱲᱟ ᱦᱩᱭ ᱟᱛᱮᱫ ᱛᱟᱨᱯᱚᱨᱮ ᱢᱤᱫᱴᱤᱡᱼᱼ ᱢᱟᱱᱮ ᱛᱤᱱᱟᱹᱜ ᱠᱚᱛᱮ ᱞᱮ ᱜᱤᱰᱤᱭᱟ ᱚᱱᱟ ᱠᱚᱨᱮᱱᱟᱜ ᱵᱟᱸᱫ ᱠᱚᱞᱮ ᱮᱢᱟ ᱛᱟᱯᱚᱨᱮ᱾ ᱮ ᱢᱤᱫᱴᱤᱡ ᱤᱭᱟᱹ ᱞᱮᱠᱟᱞᱮ ᱪᱷᱚᱠ ᱪᱷᱚᱠ ᱞᱮᱠᱟᱞᱮ ᱛᱮᱭᱟᱨ ᱠᱮᱭᱟ᱾ ᱭᱟ ᱡᱮ ᱦᱩᱲᱩ ᱞᱮ ᱜᱤᱲᱤᱭᱟ ᱥᱮ ᱚᱱᱟ ᱪᱷᱚᱠ ᱪᱷᱚᱠ ᱞᱮ ᱛᱮᱭᱟᱨᱟ ᱢᱟᱱᱮ ᱫᱟᱜ ᱴᱟᱜ ᱡᱮᱱᱚ ᱟᱸᱜᱚ ᱦᱤᱡᱩᱜ ᱛᱟᱞᱮ ᱢᱟ᱾
ᱢᱟᱱᱮ ᱫᱟᱜ ᱴᱟᱜ ᱡᱮᱱᱚ ᱟᱞᱚ ᱡᱚᱢᱟ ᱛᱟᱦᱮᱱ ᱢᱟ ᱥᱮ ᱵᱟᱦᱨᱮ ᱩᱰᱩᱠ ᱡᱚᱝ ‌ᱟᱜ ᱢᱟ᱾
ᱦᱚ ᱦᱚ ᱦᱳᱭ᱾ ᱚᱱᱮ ᱚᱱᱠᱟ ᱢᱤᱫᱴᱤᱡ ᱪᱷᱚᱠ ᱞᱮ ᱛᱮᱭᱟᱨᱟ ᱛᱟᱨᱯᱚᱨᱮ᱾ ᱦᱩᱭᱱᱟ ᱚᱱᱟᱴᱟᱜ ᱞᱮ ᱠᱚᱨᱟᱣ ᱠᱮᱫ ᱠᱷᱟᱱ ᱚᱱᱛᱮ ᱦᱚᱸ ᱵᱟᱨᱼᱼ ᱥᱤᱧ ᱜᱟᱱ ᱫᱟᱜ ᱨᱮ ᱛᱟᱦᱮᱭᱮᱱᱟ ᱦᱩᱲᱩ᱾ ᱦᱩᱲᱩ ᱨᱮ ᱟᱫᱚ ᱼᱼ ᱚᱣᱟᱨ ᱨᱟᱠᱟᱵ ᱠᱮᱫ ᱛᱮᱞᱮ ᱟᱫᱚ ᱢᱤᱫᱴᱤᱡ ᱵᱩᱥᱩᱵ ᱜᱟᱫᱤᱨᱮᱼᱼ ᱞᱮ ᱛᱚᱯᱟ ᱠᱟᱜᱫᱟ ᱛᱚᱯᱟᱭᱮᱱ ᱠᱷᱟᱱ᱾ ᱛᱟᱦᱚᱞᱮ ᱠᱟᱹᱴᱤᱡ ᱤᱭᱟᱹ ᱜᱮᱞᱮ ᱮᱱᱟ ᱤᱭᱟᱹ ᱠᱚ ᱯᱚᱥᱟᱜ ᱮᱱᱟ᱾ ᱚᱱᱟ ᱠᱟᱡᱮ ᱢᱚᱪᱟ ᱛᱟᱭ᱾ ᱦᱩᱲᱩ ᱨᱮᱱᱟᱜ ᱚᱱᱟ ᱯᱚᱥᱟᱜ ᱞᱮᱱᱠᱷᱟᱱ ᱜᱮ ᱠᱟᱹᱴᱤᱡ ᱜᱚᱡᱟᱴᱟᱜ ᱩᱰᱩᱠᱚᱜᱼᱟ ᱠᱟᱴᱤᱡ᱾
ᱦᱮᱸ ᱦᱮᱸ᱾
ᱟᱫᱚ ᱩᱱ ᱫᱚ ᱟᱫᱚᱞᱮ ᱤᱫᱤᱭᱟ ᱵᱟᱹᱫᱽ᱾
ᱟᱪᱪᱷᱟ।
ᱦᱮᱸ ᱵᱟᱹᱫᱽ ᱠᱚᱞᱮ ᱤᱫᱤ ᱠᱮᱜᱼᱟ ᱛᱟᱨᱯᱚᱨᱮ ᱮᱨ ᱵᱟᱲᱟ ᱠᱮᱜᱼᱟ ᱞᱮ᱾ ᱦᱮᱭᱟ ᱢᱤᱫ ᱫᱤᱱ ᱛᱟᱦᱮᱭᱮᱱᱟ᱾ ᱫᱟᱜ ᱨᱮᱜᱮ ᱢᱟᱱᱮ ᱤᱭᱟᱹ ᱵᱟᱹᱭᱥᱟᱹᱣ ᱠᱷᱟᱼᱼ ᱛᱤᱨᱮ ᱦᱩᱲᱩ ᱵᱟᱹᱭᱥᱟᱹᱣ ᱠᱷᱟᱛᱤᱨ ᱫᱟᱜ ᱨᱮ ᱛᱟᱦᱮᱭᱮᱱᱟ ᱫᱟᱜ ᱨᱮ ᱛᱟᱦᱮᱭᱮᱱ ᱠᱷᱟᱱ ᱛᱟᱯᱼᱼ ᱯᱚᱨ ᱫᱚᱥᱟᱨ ᱦᱤᱞᱳᱜ ᱥᱮᱛᱟᱜ ᱨᱮᱞᱮ ᱪᱟᱞᱟᱭᱮᱱᱟ ᱠᱩᱰᱤ ᱠᱚ ᱥᱟᱵ ᱟᱛᱮᱫ᱾ ᱢᱟᱱᱮ ᱫᱟᱜᱴᱟᱜ ᱞᱮ ᱟᱡᱮᱫ ᱦᱚᱪᱚᱭᱟ᱾
ᱦᱩᱸ ᱦᱩᱸ᱾
ᱟᱸᱡᱮᱫ ᱦᱚᱪᱚ ᱠᱮᱭᱟ ᱞᱮ ᱟᱡᱮᱫ ᱟᱛᱮ ᱛᱟᱼᱼ ᱯᱚᱨᱮ ᱟᱸᱡᱮᱫ ᱵᱟᱲᱟ ᱟᱛᱮ ᱢᱤᱱᱴᱤᱡ ᱥᱤᱛᱩᱝ ᱞᱮ ᱡᱚᱢ ᱦᱚᱪᱚ ᱠᱮᱭᱟ᱾ ᱥᱤᱛᱩᱝ ᱡᱚᱢ ᱦᱚᱪᱚ ᱟᱛᱮᱫ ᱩᱱ ᱦᱤᱞᱳᱜ ᱫᱚ ᱚᱱᱠᱟ ᱟᱸᱡᱮᱫ ᱛᱮᱜᱮ ᱛᱟᱦᱮᱸᱭᱮᱱᱟ᱾ ᱢᱤᱫ ᱥᱤᱧ ᱢᱤᱫ ᱥᱤᱧ ᱢᱤᱫ ᱧᱤᱫᱟᱹ ᱛᱟᱦᱮᱸᱭᱮᱱᱟ ᱚᱱᱠᱟᱱ ᱟᱡᱮᱫ ᱛᱮᱜᱮ᱾ ᱛᱟᱯᱚᱨᱮ ᱡᱚᱠᱷᱚᱱ ᱞᱮ ᱧᱮᱞ ᱠᱮᱜᱼᱟ ᱡᱮ ᱵᱟᱝ-ᱟ ᱨᱚᱦᱚᱲᱚᱜ ᱠᱟᱱᱟ ᱵᱟᱹᱫᱽ ᱴᱟᱜᱼᱼ ᱛᱚᱠᱷᱚᱱ ᱦᱟᱨᱚ ᱵᱟᱸᱫ ᱟᱛᱮ ᱫᱟᱜ ᱞᱮ ᱥᱟᱵᱟᱣᱟᱜᱼᱟ᱾
ᱟᱪᱪᱷᱟ᱾
ᱫᱟᱜ ᱥᱟᱢᱵᱟᱣ ᱟᱛᱮᱫ ᱛᱤ ᱥᱚᱢᱚᱭᱼᱼ ᱮᱭ ᱪᱟᱨ ᱠᱚᱲᱟ ᱜᱟᱱᱼᱼ ᱦᱩᱭᱩᱜ ᱛᱟᱞᱮᱭᱟ ᱢᱟᱱᱮ ᱚᱱᱟ ᱦᱟᱨᱟᱜ ᱟᱥᱮ?
ᱦᱮᱸ᱾
ᱚᱱᱟᱜᱮ ᱤᱭᱟᱹᱴᱟᱜ ᱛᱚᱲᱟᱴᱟᱜ᱾
ᱦᱮᱸ ᱦᱮᱸ᱾
ᱪᱟᱨ ᱠᱚᱲᱟ ᱜᱟᱱ ᱦᱩᱭᱩᱜᱼᱟ, ᱛᱚᱠᱷᱚᱱ ᱫᱚ ᱟᱫᱚ ᱥᱟᱨ ᱞᱮ ᱤᱫᱤᱭᱟ᱾
ᱟᱪᱪᱷᱟ᱾
ᱥᱟᱨ ᱚᱱᱮ ᱢᱤᱫ ᱤᱭᱮ ᱞᱮ ᱮᱢ ᱜᱚᱫ ᱠᱟᱣᱫᱟ ᱥᱟᱨ ᱢᱤᱫ ᱪᱟᱯᱟᱫ ᱜᱟᱱ᱾
ᱦᱮᱸ
ᱛᱟᱯᱚᱨᱮᱼᱼ ᱛᱟᱦᱮ ᱭᱮᱱᱟ ᱠᱤᱪᱷᱩ ᱫᱤᱱ ᱚᱱᱠᱟᱜᱮ ᱧᱮᱞ ᱠᱮᱜᱼᱟ ᱞᱮ ᱛᱟᱯᱚᱨᱮ ᱵᱤᱥ ᱠᱚᱞᱮ ᱮᱢ ᱵᱟᱲᱟᱜᱼᱟ᱾ ᱵᱷᱤᱴᱟᱢᱤᱱ ᱠᱚ ᱠᱟᱴᱤᱡ, ᱟᱫᱚ ᱢᱤᱫ ᱢᱟᱥ ᱯᱚᱨᱮ ᱟᱫᱚ ᱦᱩᱭ ᱡᱚᱝᱼᱟ᱾ ᱢᱟᱱᱮ ᱨᱚᱦᱚᱭ ᱞᱮᱠᱟ ᱫᱟᱨᱮ ᱠᱚᱫᱚ ᱦᱩᱭ ᱡᱚᱝᱼᱟ᱾
ᱟᱪᱪᱷᱟ ᱟᱪᱪᱷᱟ᱾
ᱚᱱᱮ ᱚᱱᱠᱟᱜᱮ ᱟᱞᱮ ᱫᱚᱞᱮ ᱤᱭᱟᱹ ᱵᱟᱲᱟᱭᱟᱼᱼ
ᱟᱫᱚ ᱟᱹᱵᱤᱱ ᱜᱮ ᱚᱱᱟ ᱠᱟᱹᱢᱤ ᱠᱚᱵᱤᱱ ᱪᱷᱩᱴᱟᱹᱣ ᱵᱟᱲᱟᱜ ᱜᱮᱭᱟ ᱥᱮ ᱵᱟᱝ?
ᱦᱮᱸ ᱦᱮᱸ ᱟᱞᱤᱧ ᱜᱮᱞᱤᱧ ᱪᱷᱩᱴᱟᱹᱣ ᱵᱟᱲᱟᱜ ᱜᱮᱭᱟ᱾
ᱟᱪᱪᱷᱟ ᱟᱪᱪᱷᱟ᱾
ᱫᱟ ᱟᱯᱮ ᱚᱱᱛᱮ ᱫᱚ ᱪᱮᱫᱠᱟ ᱠᱚ ᱤᱭᱟᱹ ᱵᱟᱲᱟᱭ ᱜᱮᱭᱟ᱾
ᱦᱮᱸ ᱟᱞᱮ ᱱᱚᱛᱮ ᱦᱚᱸ ᱚᱱᱠᱟᱜᱮ ᱟᱹᱵᱤᱱ ᱡᱮᱨᱚᱠᱚᱢ ᱵᱤᱱ ᱢᱮᱱ ᱠᱮᱜᱼᱟ ᱦᱟᱜ ᱚᱱᱠᱟᱜᱮ ᱟᱫᱚ ᱦᱟᱜᱼᱼ ᱦᱮᱸᱡᱟᱦᱟᱸ ᱫᱟᱜ ᱩᱰᱩᱠ ᱥᱟᱢᱟᱝ ᱨᱮᱱᱟᱜ ᱠᱟᱛᱷᱟ ᱵᱤᱱ ᱞᱟᱹᱭ ᱠᱮᱫᱼᱼ ᱡᱟᱦᱟᱸ ᱤᱱᱟᱹᱴᱟᱜ ᱨᱮᱜᱮ ᱦᱟᱸᱜ ᱠᱟᱹᱴᱤᱡ ᱵᱷᱮᱜᱟᱨ ᱧᱚᱜ ᱜᱮᱭᱟ ᱟᱞᱮ ᱫᱚᱼᱼ ᱦᱟᱸᱜ ᱡᱟᱦᱟᱸ ᱫᱟᱜ ᱞᱮ ᱥᱟᱢᱵᱟᱣ ᱦᱚᱪᱚᱭᱟ ᱚᱱᱟ ᱫᱚ ᱢᱤᱫ ᱫᱷᱟᱣ ᱨᱮᱜᱮᱼᱼ ᱟᱫᱚ ᱦᱮᱸ ᱦᱟᱸᱜ ᱫᱟᱜ ᱫᱚ ᱦᱟᱸᱜ ᱠᱤᱱᱛᱩ ᱩᱱᱟᱹᱜ ᱫᱚ ᱦᱟᱜ ᱵᱟᱝ ᱛᱟᱦᱮᱱ ᱛᱟᱞᱮᱭᱟ ᱦᱮᱸ ᱥᱮᱼᱼ
ᱦᱩᱸ
ᱛᱚ ᱤᱱᱟᱹ ᱨᱮᱜᱮ ᱡᱟᱦᱟᱸ ᱛᱮᱫᱚ ᱪᱮᱫ ᱞᱮᱠᱟ ᱜᱟᱱᱚᱜ ᱠᱟᱱᱟ ᱤᱱᱟᱹ ᱛᱮᱜᱮ ᱡᱟᱦᱟᱸᱞᱮᱠᱟᱼᱼ ᱛᱮ ᱦᱟᱨᱟ ᱨᱟᱠᱟᱵ ᱦᱚᱪᱚᱭᱮ ᱦᱩᱭᱩᱜᱼᱟ ᱛᱚᱲᱟ
ᱦᱩᱸ
ᱤᱱᱟᱹ ᱯᱚᱨᱮ ᱤᱱᱟᱹᱜᱮ ᱟᱫᱚ ᱦᱟᱸᱜ᱾ ᱮ ᱛᱩᱢᱟᱨ ᱯᱚᱨᱮᱛᱮᱼᱼ ᱛᱚᱞᱟ ᱨᱟᱠᱟᱵ ᱠᱟᱛᱮᱜ ᱟᱫᱚ ᱨᱚᱦᱚᱭ ᱮᱛᱚᱦᱚᱵ ᱦᱩᱭᱩᱜᱼᱟ ᱦᱟᱜ,
ᱟᱸ
ᱱᱚᱛᱮ ᱫᱚ ᱦᱜ ᱱᱚᱝᱠᱟ ᱜᱮ ᱦᱟᱸᱜ ᱞᱮ ᱠᱚᱨᱟᱣ ᱵᱟᱲᱟᱭ ᱜᱮᱭᱟ ᱡᱮᱦᱮᱛᱩ ᱫᱟᱜ ᱨᱮᱱᱟᱜ ᱢᱤᱫᱴᱮᱡ ᱦᱟᱨᱠᱮᱛ ᱢᱮᱱᱟᱜᱼᱟ ᱦᱮᱸ ᱥᱮ᱾
ᱦᱩᱸᱻ ᱟᱨᱚ ᱟᱨᱚ ᱟᱨ ᱢᱤᱫ ᱨᱚᱠᱚᱢ ᱞᱮ ᱜᱤᱰᱤ ᱫᱚ ᱜᱤᱰᱤᱜᱮᱭᱟᱞᱮ ᱚᱱᱟ ᱫᱚ ᱵᱟᱞᱤᱧ ᱞᱮᱭᱟᱼᱼ ᱦᱩᱱᱟ ᱚᱱᱟ ᱫᱚ ᱠᱟᱹᱴᱤᱡ ᱦᱟᱨᱠᱮᱛ ᱤᱭᱟ ᱦᱟᱨᱠᱮᱛ ᱵᱚᱞᱛᱮᱼᱼ ᱛᱚ ᱚᱱᱟ ᱫᱚ ᱦᱟᱥᱟ ᱪᱮᱛᱟᱱ ᱨᱮ ᱱᱤᱨᱵᱷᱚᱨ ᱜᱮᱭᱟ᱾ ᱵᱩᱡᱷᱟᱹᱣ ᱠᱮᱜᱼᱟ ᱵᱮ᱾ ᱚᱱᱟ ᱫᱚ ᱠᱟᱴᱤᱡ ᱵᱟᱞᱤ ᱦᱟᱥᱟ ᱠᱷᱟᱱ ᱫᱚ ᱵᱷᱟᱜᱤᱜᱼᱟ᱾ ᱵᱩᱡᱷᱟᱹᱣ ᱠᱮᱜᱼᱟ ᱵᱤᱱ ᱵᱟᱞᱤ ᱦᱟᱥᱟ ᱞᱤᱧᱼᱼ ᱮᱱᱠᱷᱟᱱ ᱫᱚ ᱚᱱᱟ ᱡᱮᱢᱚᱱ ᱨᱚᱦᱚᱲ ᱨᱮᱵᱤᱱ ᱥᱤ ᱜᱚᱫ ᱠᱟᱫᱟ ᱚᱱᱟ ᱫᱚ ᱟᱥᱟᱲᱼᱼ ᱵᱚᱸᱜᱟ ᱢᱟᱲᱟᱝ ᱨᱮᱠᱚ ᱜᱤᱲᱤᱭᱟ ᱚᱱᱟ ᱫᱚ᱾
ᱟᱪᱷᱟ᱾ ᱟᱪᱪᱷᱟᱼᱪᱷᱟ
ᱵᱟᱞᱤ ᱫᱳᱵᱤᱱ ᱜᱤᱰᱤ ᱠᱮᱭᱼᱟ᱾ ᱢᱟᱱᱮ ᱥᱤ ᱦᱚᱪᱚ ᱠᱮᱭᱟ ᱵᱤᱱ ᱵᱟᱹᱫ ᱨᱮ ᱵᱷᱟᱹᱜᱤ ᱴᱷᱤᱠ ᱯᱩᱨᱟᱹᱼᱼ ᱚᱱᱟ ᱞᱚᱥᱚᱫ ᱴᱟᱜ ᱥᱮ ᱯᱩᱨᱟᱹ ᱰᱟᱥ ᱥᱤ ᱦᱩᱭᱩᱜᱼᱟ᱾
ᱟᱪᱪᱷᱟ ᱵᱟᱜ ᱟᱫᱚ ᱚᱱᱟ ᱫᱚ ᱮᱨ ᱦᱩᱭᱩᱜᱼᱟ ᱛᱟᱭᱛᱚ
ᱦᱮᱸ ᱦᱮᱸ ᱦᱮᱸᱮᱸ ᱮᱨ ᱠᱮᱭᱟ ᱵᱤᱱ ᱛᱟᱯᱼᱼ ᱯᱚᱨᱮ ᱚᱱᱟ ᱪᱮᱛᱟᱱ ᱨᱮ ᱟᱸ ᱡᱟᱸ ᱡᱮ ᱤᱭᱟᱹ ᱢᱮᱱᱟᱜᱼᱟ ᱡᱟᱱᱩᱢ ᱵᱤᱱ ᱜᱮ ᱫᱟᱜ ᱫᱟ ᱫᱟᱨᱮ ᱡᱟᱹᱱᱩᱢᱴᱟᱜ ᱚᱱᱟ ᱛᱮᱵᱤᱱ ᱚᱨ ᱟᱛᱮᱫ ᱵᱤᱱ ᱤᱭᱟᱹᱭᱟ ᱛᱟᱦᱚᱞᱮ ᱛᱟ ᱟᱥᱟᱲ ᱵᱚᱸᱜᱟ ᱵᱚᱞᱚ ᱜᱚᱫᱚᱜ ᱛᱮᱫᱚ ᱫᱟᱜ ᱡᱟᱹᱯᱩᱫ ᱟᱨᱟᱢᱵᱚᱭᱟ ᱚᱱᱟ ᱫᱟᱜ ᱡᱟᱹᱯᱩᱫ ᱛᱮᱜᱮ ᱚᱸᱰᱮ ᱜᱮ ᱯᱚᱥᱟᱜᱚᱜ ᱛᱮ ᱫᱟᱨᱮ ᱨᱟᱠᱟᱵᱚᱜᱼᱟ ᱚᱸᱰᱮᱜᱮ
ᱟᱪᱪᱷᱟ ᱟᱪᱪᱷᱟ ᱟᱪᱪᱷᱟ ᱟᱪ ᱟᱸ ᱟᱹᱰᱤ ᱮᱴᱟᱜ ᱨᱚᱠᱚᱢ ᱦᱟᱸᱜ ᱡᱮ ᱴᱮᱠᱱᱤᱠ ᱠᱚᱯᱮ ᱵᱮᱵᱚᱦᱟᱨ ᱵᱟᱲᱟᱭᱮᱫᱟ
ᱦᱟᱸ ᱦᱟᱸ ᱚᱱᱟ ᱠᱚᱦᱚᱸ ᱞᱮ ᱵᱮᱵᱚᱦᱟᱨ ᱵᱟᱲᱟᱭ ᱜᱮᱭᱟ ᱢᱟᱡᱷᱮ ᱥᱟᱡᱷᱮ
ᱡᱟᱭᱦᱳ ᱟᱭᱢᱟ ᱥᱟᱨᱦᱟᱣ ᱱᱚᱣᱟ ᱵᱟᱲᱟᱭ ᱦᱚᱪᱚ ᱠᱷᱟᱹᱛᱤᱨ ᱦᱟᱸᱜ
ᱦᱩᱸ
ᱟᱞᱮ ᱱᱚᱛᱮ ᱫᱚ ᱦᱟᱸᱜ ᱱᱤᱭᱟᱹ ᱜᱮ ᱦᱟᱸᱜ ᱟᱫᱚ ᱡᱟᱦᱟᱸ ᱪᱟᱥ ᱵᱟᱥ ᱨᱮᱱᱟᱜ ᱫᱚ ᱩᱱᱟᱹᱜ ᱫᱚ ᱵᱟᱝᱟ ᱱᱚᱛᱮ ᱫᱚ ᱡᱮᱦᱳᱛᱩ ᱚᱱᱠᱟ ᱢᱟᱸ ᱫᱟᱜ ᱨᱮᱱᱟᱜ ᱵᱮᱵᱚᱥᱛᱷᱟ ᱵᱟᱹᱱᱩᱜ ᱠᱷᱟᱹᱛᱤᱨ ᱱᱚᱛᱮ ᱫᱚ ᱥᱩᱫᱷᱩ ᱵᱟᱦᱨᱮ ᱠᱟᱢᱤ ᱪᱟᱞᱟᱣ ᱠᱚᱜᱮ ᱪᱟᱞᱟᱣ ᱵᱟᱲᱟᱜ ᱜᱮᱭᱟᱞᱮ ᱟᱞᱮ ᱫᱚ ᱦᱟᱸᱜ ᱟᱨ ᱥᱤᱡᱤᱱ ᱡᱚᱠᱷᱚᱱ ᱦᱟᱹᱡ ᱡᱩᱜᱼᱟ ᱪᱟᱥᱵᱟᱥ ᱨᱮᱱᱟᱜ ᱩᱱ ᱥᱚᱢᱚᱭ ᱛᱮᱫ ᱮᱸ ᱚᱲᱟᱜ ᱨᱮ ᱦᱮᱡ ᱵᱟᱲᱟ ᱠᱟᱛᱮᱜ ᱱᱤᱭᱟᱹ ᱪᱟᱥᱵᱟᱥ ᱨᱮ ᱪᱷᱩᱴᱟᱹ ᱵᱟᱲᱟ ᱦᱩᱭᱩᱜ ᱜᱮᱭᱟ
ᱟ ᱟᱸᱟᱞᱮ ᱱᱚᱛᱮ ᱫᱚ ᱵᱟᱨᱮ ᱤᱭᱟᱹ ᱜᱮ ᱪᱟᱥᱵᱟᱥ ᱢᱮᱱᱟᱜ ᱛᱚ ᱟᱫᱚ ᱚᱝᱠᱟ ᱮᱠᱴᱟ ᱵᱟᱭᱨᱮ ᱫᱚ ᱵᱟᱞᱮ ᱪᱟᱞᱟᱣ ᱵᱟᱲᱟᱜ ᱜᱮᱭᱟ ᱟᱛᱩ ᱠᱚᱨᱮ ᱠᱤᱪᱷᱩ ᱠᱟᱢᱤ ᱧᱟᱢᱚᱜ ᱜᱮᱭᱟ ᱚᱱᱟ ᱠᱟᱢᱤ ᱠᱚ ᱟᱨ ᱚᱲᱟᱜ ᱠᱚᱨᱮᱱᱟᱜ ᱧᱮᱞ ᱵᱟᱲᱟ ᱛᱮᱜᱮᱞᱮ ᱫᱤᱱ ᱜᱮᱭᱟ
ᱟᱪᱪᱷᱟ ᱟᱪᱪᱷᱟ ᱟᱪᱪᱷᱟ ᱪᱷᱟ ᱟᱫᱚ ᱜᱚᱝᱠᱮ ᱟᱹᱵᱤᱱ ᱫᱚ ᱳ ᱠᱟᱸ ᱚᱠᱟ ᱤᱭᱟᱹᱵᱤᱱ ᱠᱩᱥᱤᱭᱟᱜᱼᱟ ᱛᱳᱢᱟᱨ ᱡᱟᱦᱟᱸ ᱠᱚ ᱞᱟᱹᱭᱟᱜᱼᱟ ᱟᱸ ᱦᱚᱭᱞᱚᱝ ᱥᱮ ᱳᱭᱮᱫᱟᱨ
ᱚᱭᱮᱫᱟᱨ ᱫᱚ ᱪᱮᱫᱠᱟᱞᱤᱧ ᱞᱮᱭᱟᱵᱤᱱᱟ ᱞᱮᱭᱵᱤᱱ ᱥᱮ ᱳᱭᱮᱫᱟᱨ ᱢᱟ ᱵᱟᱲᱟᱭ ᱜᱮᱭᱟ ᱵᱤᱱ ᱚᱱᱟᱢᱟᱸ ᱵᱟ ᱵᱟᱨᱚ ᱢᱟᱥ ᱨᱮ ᱯᱮ ᱨᱚᱠᱚᱢ ᱳᱭᱮᱫᱟᱨᱟᱭ
ᱟᱸ
ᱦᱮᱸ ᱚᱱᱟ ᱯᱮ ᱨᱚᱠᱚᱢ ᱜᱮ ᱟᱞᱤᱧ ᱫᱚ ᱠᱩᱥᱤᱭᱟᱜ ᱜᱮᱭᱟᱞᱤᱧ ᱠᱮᱱᱮᱱᱟᱜ ᱫᱟᱜ ᱵᱟᱭ ᱫᱟᱜ ᱞᱮᱱᱠᱷᱟᱱ ᱟᱵᱚ ᱡᱚᱢ ᱵᱟᱵᱚ ᱧᱟᱢᱟ ᱮᱠ ᱴᱷᱤᱭᱟ ᱟᱨ ᱫᱩᱭ ᱦᱩᱭᱩᱜ ᱠᱟᱱᱟ ᱟᱸᱻᱪᱮᱫᱠᱟ ᱥᱤᱛᱩᱝ ᱦᱚᱸ ᱡᱮᱢᱚᱱ ᱚᱱᱟ ᱦᱚᱸ ᱵᱟᱭ ᱥᱤᱛᱩᱝ ᱞᱮᱱᱠᱷᱟᱱ ᱡᱟᱦᱟᱸᱱᱟᱜ ᱠᱟᱱᱴᱷᱟᱲ ᱛᱟᱨᱯᱩᱨᱮ ᱩᱞ ᱛᱟᱯᱚᱨ ᱚᱱ ᱚᱱᱟ ᱠᱚ ᱡᱤᱱᱤᱥ ᱵᱟᱝ ᱵᱤᱞᱤᱜᱼᱟ, ᱴᱷᱤᱭᱟ ᱟᱨ ᱨᱟᱵᱟᱝ ᱦᱚᱸ ᱚᱱᱠᱟ ᱜᱮ ᱮᱸ ᱵᱟᱭ ᱨᱟᱵᱟᱝ ᱞᱮᱱᱠᱷᱟᱱ ᱢᱟᱱᱮ ᱟᱨ ᱯᱩᱠᱼᱯᱨᱚᱠᱤᱛᱤ ᱡᱟ ᱢᱮᱱᱟᱜᱼᱟ ᱢᱤᱫᱴᱤᱡ ᱥᱤᱥᱴᱮᱢ ᱨᱮ ᱢᱮᱱᱟᱜᱼᱟ ᱛᱚ ᱟᱫᱚ ᱪᱮᱫ ᱞᱤᱧ ᱞᱟᱹᱭ ᱟᱵᱤᱱᱟ ᱞᱟᱹᱭ ᱵᱤᱱ ᱥᱮ ᱡᱮ ᱟᱹᱞᱤᱧ ᱪᱮᱫ ᱠᱟ ᱳᱭᱮᱫᱟᱨ ᱞᱤᱧ ᱤᱭᱟᱹ ᱠᱩᱥᱤᱭᱟᱜᱼᱟ᱾ ᱟᱨ ᱟᱹᱞᱤᱧ ᱫᱚ ᱚᱱᱟ ᱨᱟᱜ, ᱨᱟ ᱚᱭᱮᱫᱟᱨ ᱵᱚᱞᱛᱮ ᱫᱚ ᱟᱹᱞᱤᱧ ᱫᱚᱞᱤᱧ ᱠᱩᱥᱤᱭᱟᱜᱼᱟ ᱵᱮᱥᱤᱨ ᱵᱷᱟᱜᱽ ᱛᱚ ᱢᱟᱱᱮ ᱟᱹᱞᱤᱧᱟᱜ ᱢᱚᱱᱮᱨ ᱤᱪᱪᱷᱟᱹ ᱫᱚ ᱦᱩᱭᱩᱜ ᱠᱟᱱᱟ, ᱨᱟᱵᱟᱝ ᱫᱤᱱ ᱫᱚ ᱵᱮᱥ ᱜᱮ ᱛᱟᱞᱤᱧᱟ ᱟᱹᱞᱤᱧᱼᱟᱜ᱾ ᱦᱟᱨᱠᱮᱛ ᱞᱮᱠᱟ ᱵᱟᱹᱞᱤᱧ ᱪᱮᱫ ᱞᱮᱠᱟ ᱵᱚᱞᱛᱮ
ᱢᱟᱱᱮ ᱠᱟᱹᱢᱤ ᱠᱚᱨᱮ ᱫᱚ ᱩᱱᱟᱹᱜ ᱫᱚ ᱦᱟᱨᱠᱮᱛ ᱫᱚ ᱵᱟᱝ ᱵᱩᱡ ᱵᱩᱡᱷᱟᱹᱜᱼᱟ ᱦᱟᱸᱜ, ᱞᱟᱸᱜᱟ ᱠᱚᱦᱚᱸ ᱵᱟᱝ ᱵᱩᱡᱷᱟᱹᱜᱼᱟ, ᱦᱮᱸ ᱞᱚᱞᱚ ᱠᱚᱦᱚᱸ ᱵᱟᱝ ᱵᱩᱡᱷᱟᱹᱜᱼᱟ, ᱟ
ᱩᱱᱤ ᱦᱚᱸ ᱥᱟᱱᱟ ᱛᱚᱠᱷᱚᱱ ᱫᱚ,
ᱦᱮᱸᱭ, ᱦᱮᱸ ᱦᱮᱸ ᱦᱮᱸ, ᱵᱟᱝ ᱟ ᱟᱹᱞᱤᱧ ᱦᱚᱸ ᱚᱸᱠᱟᱜᱮ, ᱯᱩᱭᱞᱩ ᱫᱚᱞᱤᱧ ᱠᱩᱥᱤᱭᱟᱜ ᱛᱟᱦᱮᱸᱫ ᱦᱮᱢᱟᱞ ᱮᱻᱮ ᱛᱟᱜ ᱦᱟᱸᱜ᱾ ᱟᱫᱚ ᱡᱷᱚᱛᱚ ᱨᱚᱠᱚᱢ ᱥᱮᱢ ᱦᱚᱸ ᱥᱚᱢᱟᱱ ᱜᱮᱭᱟ ᱛᱚ, ᱞᱚᱞᱚ ᱦᱚᱸ ᱥᱚᱢᱟᱱ ᱜᱮᱭᱟ ᱨᱟᱵᱟᱝ ᱦᱚᱸ ᱥᱚᱢᱟᱱ ᱜᱮᱭᱟ᱾ ᱮᱸᱜ ᱚᱱᱠᱟ ᱫᱩᱧ ᱠᱩᱥᱤᱭᱟᱜ ᱫᱤᱧ ᱠᱩᱥᱤᱭᱟᱜ ᱛᱟᱦᱮᱸᱫᱼᱟ, ᱟᱫᱚ ᱡᱟᱹᱥᱛᱤ ᱫᱚᱞᱤᱧ ᱠᱩᱥᱤᱭᱟᱜᱼᱟ ᱟᱹᱞᱤᱧ ᱦᱚᱸ ᱨᱟᱵᱟᱝ ᱜᱮ ᱦᱟᱸᱜ᱾
ᱦᱩᱸᱻ
ᱟᱹᱰᱤ ᱪᱮᱦᱨᱟ ᱢᱟᱱᱮ ᱡᱷᱚᱛᱚ ᱠᱷᱚᱱ ᱮᱸ ᱢᱤᱫᱴᱤᱡ ᱮ ᱟ ᱦᱟᱨᱠᱮᱛ ᱨᱮᱱᱟᱜ ᱡᱟᱦᱟᱸ ᱵᱩᱡᱽ ᱚᱜᱼᱟ, ᱦᱮᱸ ᱥᱮ ᱱᱚᱣᱟ ᱫᱚ ᱟᱹᱲᱥᱟᱹᱢᱤ ᱠᱟᱱ ᱨᱮᱦᱚᱸ, ᱛᱩᱯᱩ ᱴᱟᱜ ᱠᱷᱩᱵ ᱡᱟᱞᱟ ᱵᱩᱡᱽ ᱚᱜᱼᱟ ᱦᱮᱸ ᱥᱮ, ᱟᱫᱚ ᱦᱮᱸ, ᱟᱫᱚ ᱵᱟᱨ ᱯᱮ ᱫᱤᱱ ᱵᱟᱝ ᱛᱩᱯᱩ ᱠᱟᱛᱮ ᱛᱟᱦᱮᱸ ᱴᱟᱜ ᱫᱚ ᱩᱱ ᱫᱚ ᱥᱩᱢᱚ ᱫᱚ ᱦᱚᱨᱚᱵᱚᱨᱚ ᱵᱟᱝ ᱵᱩᱡᱷᱟᱹᱜᱼᱟ᱾
ᱦᱟᱸ ᱦᱟᱸ᱾
ᱟ ᱥᱤᱛᱩᱝ ᱵᱟᱠᱷᱟᱱ ᱫᱟᱜ ᱡᱟᱹᱯᱤᱫ ᱫᱤᱱ ᱨᱮᱫᱚ ᱛᱩᱯᱩ ᱜᱮ ᱛᱩᱯᱩᱜ ᱫᱚᱨᱠᱟᱨᱟ ᱵᱟᱠᱷᱟᱱ ᱟᱹᱲᱤᱥ ᱜᱮ ᱵᱩᱡᱷᱟᱹᱣ ᱛᱟᱹᱨᱚᱜᱼᱟ ᱦᱚᱲᱢᱚ ᱠᱚᱦᱚᱸ, ᱩᱸᱻᱠᱤᱛ ᱨᱟᱵᱟᱝ ᱨᱮᱫᱚ ᱚᱱᱠᱟ ᱦᱚᱲᱢᱚ ᱨᱮᱫᱚ ᱦᱟᱸᱜ ᱟᱹᱲᱤᱥ ᱫᱮ ᱵᱟᱝ ᱵᱩᱡᱷᱟᱹᱜᱼᱟ ᱦᱟᱸᱜ,
ᱵᱟᱝᱻ ᱟ ᱟᱹᱞᱤᱧ ᱫᱚ ᱚᱻ ᱚᱲᱟᱜ ᱠᱚᱨᱮᱜ ᱦᱚᱲ ᱢᱮᱱᱟᱜ ᱠᱚ ᱛᱟᱞᱤᱧᱟ ᱛᱚ᱾
ᱦᱮᱸ ᱦᱮᱸ᱾
ᱮᱻᱮᱨᱟ ᱠᱚ ᱢᱮᱱᱟᱜ ᱠᱚ ᱛᱟᱞᱤᱧᱟ, ᱟᱫᱚ ᱩᱱᱠᱩ ᱜᱮ ᱢᱟᱹᱤᱥ ᱠᱟᱹᱪ ᱮᱻᱞᱟᱹᱭ ᱞᱮᱱ ᱠᱷᱟᱱ ᱜᱮ, ᱠᱟᱹᱴᱤᱡ ᱞᱚᱞᱚ ᱫᱟᱜ ᱠᱚ ᱠᱚ ᱵᱟᱥᱟᱝ ᱜᱚᱫ ᱟᱹᱞᱤᱧᱟ᱾
ᱟᱪᱪᱷᱟ᱾
ᱛᱚᱝ ᱩᱱᱠᱩ ᱣᱮᱠᱴᱟᱨ ᱫᱚ ᱚᱱᱠᱩᱣᱟᱜ ᱫᱚ ᱦᱟᱨᱠᱮᱛ ᱠᱚᱫᱚ ᱵᱟᱝ ᱦᱩᱭ ᱵᱟᱲᱟᱜ ᱜᱮᱭᱟ᱾
ᱟᱻᱪᱪᱷᱟ ᱟᱪᱪᱷᱟ᱾ ᱟᱪᱪᱷᱟ, ᱛᱟᱦᱚᱞᱮ ᱫᱚ ᱟᱹᱻᱟᱹᱵᱤᱱᱟᱜ ᱫᱚ ᱢᱤᱫᱴᱤᱡ ᱥᱩᱵᱤᱫᱷᱟ ᱠᱟᱱᱟ, ᱡᱟᱭᱦᱳᱠ᱾ ᱦᱮᱸ ᱨᱟᱵᱟᱝ ᱢᱤᱫᱴᱤᱡ ᱞᱚᱞᱚ ᱫᱟᱜ ᱨᱮᱱᱟᱜ ᱵᱮᱵᱚᱥᱛᱟ ᱟᱨ ᱮᱠᱪᱚᱞᱤᱻ ᱥᱟᱹ ᱥᱟᱹᱨᱤ ᱠᱟᱹᱨᱤᱜᱟᱞ ᱟᱛᱮᱫ ᱫᱚ ᱦᱟᱸᱜ ᱞᱚᱞᱚ ᱫᱟᱜ ᱫᱚ ᱵᱟᱹᱞᱤᱧ ᱠᱩᱥᱤᱭᱟᱜ ᱜᱮᱭᱟ ᱦᱮᱸ ᱛᱩᱯᱩ ᱦᱚᱸ ᱨᱟᱵᱟᱝ ᱫᱤᱱ ᱨᱮ ᱡᱩᱫᱤ ᱞᱤᱧ ᱛᱩᱯᱩᱱ ᱜᱮᱭᱟ ᱴᱷᱟᱱᱰᱟ ᱫᱟᱜ ᱛᱮᱜᱮ ᱠᱟᱨᱚᱱ ᱫᱚ ᱦᱟᱸᱜ ᱞᱚᱞᱚ ᱫᱟᱜ ᱟᱻ ᱚᱸᱠᱟ ᱥᱚᱨᱤ ᱛᱩᱯᱩ ᱠᱚᱜᱼ ᱠᱷᱮ ᱫᱚ ᱦᱟᱸᱜ, ᱛᱩᱯᱩ ᱵᱩᱠ- ᱠᱷᱮ ᱦᱟᱸᱜ ᱞᱚᱞᱚ ᱫᱟᱜ ᱫᱚ ᱩᱱᱟᱹᱜ ᱴᱟᱜ ᱫᱚ ᱦᱟᱸᱜ ᱵᱟᱝ ᱱᱟᱯᱟᱭᱟ ᱟᱨ ᱪᱮᱫ? ᱟᱫᱚ ᱚᱱᱟ ᱠᱷᱟᱹ- ᱛᱮ ᱨᱮ ᱦᱟᱨᱠᱮᱛ ᱨᱮᱦᱚᱸ ᱨᱟᱵᱟᱸᱫ ᱢᱟᱱᱮ ᱴᱷᱟᱱᱰᱟ ᱫᱟᱜ ᱛᱮᱜᱮ ᱞᱤᱧ ᱛᱩᱯᱩᱱᱟ ᱟᱫᱚ ᱪᱮᱫ,